ᱦᱮᱸ ᱦᱮᱞᱳ
ᱦᱮᱸ ᱦᱮᱞᱳ
ᱦᱮᱸ ᱢᱚᱸᱡᱽ ᱜᱮ ᱟᱸᱡᱚᱢᱚᱜ ᱠᱟᱱᱟ ᱜᱚᱝᱠᱮ
ᱦᱳᱭ ᱜᱚᱝᱠᱮ ᱟᱵᱮᱱ ᱦᱚᱲ ᱟᱸᱡᱚᱢ ᱧᱚᱜ ᱠᱟᱱᱟ ᱟᱹᱞᱤᱧ
ᱦᱮᱸ ᱟᱵᱤᱱᱟᱜ ᱠᱟᱹᱭ ᱟᱸᱡᱚᱢ ᱠᱟᱱᱟ ᱟᱫᱚ ᱱᱟᱥᱮᱱᱟᱜ ᱠᱟᱹ ᱞᱤᱥᱴᱟᱨᱢ ᱧᱚᱜ ᱠᱮᱫᱟ ᱜᱚᱝᱠᱮ ᱦᱮᱞᱳ ᱦᱮᱸ ᱦᱮᱞᱳ ᱜᱚᱢᱠᱮ ᱡᱚᱦᱟᱨ ᱠᱟᱹᱡ ᱰᱤᱥᱴᱟᱵ ᱧᱚᱜ ᱰᱴᱟᱵ ᱮ ᱛᱵᱤᱱᱟ ᱠᱟᱹᱡ ᱢᱟᱱ ᱨᱚ ᱴᱟᱜ ᱠᱟᱹᱡ ᱥᱯᱚᱥᱴᱚ ᱵᱟᱝ ᱧᱟᱢᱚᱜ ᱠᱟᱱᱟ
ᱟᱪᱷᱟ
ᱚᱱᱠᱟ ᱵᱷᱟᱜᱤ ᱡᱟᱭᱜᱟ ᱨᱮ ᱪᱟᱞᱟᱜ ᱵᱮᱱ ᱴᱟᱣᱟᱨ ᱨᱮ ᱦᱮᱸ ᱱᱤᱛᱚᱜ ᱢᱚᱸᱡᱽ ᱜᱮ ᱟᱸᱡᱚᱢᱚᱜ ᱠᱟᱱᱟ ᱦᱮᱸ ᱱᱤᱛᱚᱜ ᱫᱚ ᱢᱚᱸᱡᱽ ᱜᱮ ᱦᱟᱜ ᱟᱸᱡᱚᱢᱚᱜ ᱠᱟᱱ ᱛᱟᱵᱤᱱᱟ
ᱟᱪᱷᱟ ᱛᱚᱵ ᱴᱷᱤᱠ ᱜᱮᱭᱟ
ᱦᱮᱸ ᱜᱚᱝᱠᱠᱮ ᱛᱟᱦᱚᱞᱮᱟᱸᱱᱟᱜ ᱚᱱᱠᱟ ᱪᱮᱫ ᱠᱚᱵᱤᱱ ᱪᱤᱠᱟᱹᱭᱮᱫᱟ ᱱᱤᱛᱚᱜ ᱟᱪᱷᱟ ᱦᱮᱸ ᱟᱹᱞᱤᱧ ᱫᱚ ᱦᱟᱸᱜ ᱱᱚᱜᱼᱚᱭ ᱱᱤᱛᱚᱜ ᱫᱚ
ᱦᱮᱸ ᱞᱟᱹᱭᱵᱮᱱ
ᱦᱮᱸ ᱞᱟᱹᱭ ᱵᱤᱱ
ᱢᱮᱱᱫᱟᱹᱧ ᱠᱟᱹᱴᱤᱡ ᱢᱟᱴᱷ ᱥᱮᱞᱤᱧ ᱦᱮᱡ ᱟᱠᱟᱱᱟ ᱟᱨ ᱪᱮᱫ
ᱟᱪᱪᱷᱟ ᱟᱪᱪᱷᱟ ᱦᱮᱸ ᱜᱚᱝᱠᱮ ᱱᱚᱜᱼᱚᱭ ᱱᱟᱜ ᱟᱹᱞᱤᱧ ᱫᱚ ᱱᱤᱛᱚᱜ ᱚᱲᱟᱜ ᱥᱮᱫ ᱜᱮ ᱢᱮᱱᱟᱜ ᱞᱤᱧᱟᱹ᱾ ᱦᱮᱸ ᱫᱟᱠᱟ ᱠᱚ ᱡᱚᱢ ᱵᱟᱲᱟ ᱦᱩᱭ ᱠᱟᱱ ᱛᱮ ᱮᱱᱛᱮ ᱜᱮ ᱫᱩᱲᱩᱵ ᱡᱤᱨᱟᱹᱣ ᱵᱟᱲᱟ ᱦᱩᱭ ᱟᱠᱟᱱᱟ᱾ ᱦᱮᱸ ᱦᱮᱸ
ᱟᱹᱞᱤᱧ ᱫᱚ ᱡᱚᱢ ᱵᱟᱲᱟ ᱠᱟᱛᱮᱫ ᱠᱟᱹᱴᱤᱡ ᱢᱟᱴᱷ ᱥᱮᱫ ᱞᱤᱧ ᱞᱤᱧ ᱦᱮᱡ ᱟᱠᱟᱱᱟ ᱟᱨ ᱪᱮᱫ?
ᱟᱪᱪᱷᱟ ᱟᱪᱪᱷᱟ
ᱦᱮᱸ ᱜᱚᱝᱠᱮ ᱛᱟᱦᱚᱞᱮ ᱠᱟᱹᱢᱤᱭ ᱫᱟᱵᱤᱱ ᱥᱮ ᱪᱮᱫ?
ᱠᱟᱹᱢᱤ ᱛᱚ ᱠᱟᱹᱴᱤᱡ ᱠᱷᱮᱛ ᱠᱩᱥᱮᱹᱱ ᱱᱮᱛᱟᱨ ᱪᱟᱥ ᱫᱤᱱ ᱟᱨ ᱪᱮᱫ ᱟᱫᱚ ᱚᱲᱟᱜ ᱨᱮ ᱛᱟᱦᱮᱱ ᱦᱩᱭᱩᱜᱼᱟ ᱟᱨ ᱪᱮᱫ ᱮᱠᱷᱚᱱ ᱪᱟᱥ ᱠᱟᱹᱢᱤ ᱠᱚ ᱪᱟᱞᱟᱜ ᱠᱟᱱᱟ ᱟᱨ ᱪᱮᱫ?
ᱴᱷᱤᱠ ᱴᱷᱤᱠ ᱦᱮᱸ ᱟᱹᱰᱤ ᱱᱟᱯᱟᱭ ᱠᱟᱛᱷᱟ ᱠᱟᱱᱟ᱾ ᱦᱮᱸ ᱱᱤᱛᱚᱜ ᱫᱚ ᱱᱟᱦᱟᱜ ᱚᱲᱟᱜ ᱠᱚᱨᱮ ᱦᱚᱲ ᱦᱚᱸ ᱚᱱᱠᱟ ᱵᱟᱝᱵᱤᱧ ᱧᱟᱢ ᱠᱚᱣᱟ ᱚᱱᱠᱟ ᱵᱟᱹᱫᱽ ᱠᱷᱮᱛ ᱜᱮᱠᱚ ᱪᱟᱞᱟᱜ ᱠᱟᱱᱟ᱾ ᱟᱫᱚ ᱟᱹᱞᱤᱧ ᱦᱚᱞᱤᱧ ᱥᱮᱱ ᱞᱮᱱᱛᱮ᱾ ᱥᱮᱛᱟᱜ ᱨᱮᱜᱮ ᱟᱫᱚ ᱱᱟᱜ ᱨᱩᱣᱟᱹᱲ ᱦᱮᱡ ᱦᱩᱭ ᱠᱟᱱᱛᱮ, ᱟᱫᱚ ᱫᱟᱠᱟ ᱠᱚ ᱡᱚᱢ ᱵᱟᱲᱟ ᱦᱩᱭ ᱠᱟᱱᱟ ᱦᱮ ᱵᱷᱤᱛᱟᱹ ᱢᱟᱜ ᱪᱟᱞᱟ ᱦᱩᱭ ᱞᱮᱱᱟ᱾ ᱟᱫᱚ ᱢᱚᱱᱮ ᱦᱩᱭᱩᱜ ᱠᱟᱱᱟ ᱚᱲᱟᱜ ᱨᱮ ᱠᱟᱹᱡ ᱫᱟᱠᱟ ᱡᱚᱢ ᱠᱟᱛᱮ ᱠᱟᱹᱡ ᱢᱤᱫ ᱜᱷᱟᱹᱲᱤᱡ ᱫᱩᱲᱩᱵ ᱵᱟᱲᱟ ᱦᱩᱭᱩᱜ ᱛᱮ ᱯᱷᱚᱱ ᱠᱚ ᱠᱟᱹᱡ ᱜᱷᱟᱱᱴᱟ ᱵᱟᱲᱟ ᱦᱩᱭᱩᱜ ᱛᱮ ᱟᱨᱦᱚᱸ ᱥᱮᱱ ᱦᱩᱭᱩᱜᱼᱟ ᱱᱟᱜ᱾
ᱟᱪᱪᱷᱟ ᱜᱚᱝᱠᱮ ᱛᱟᱦᱞᱮ ᱟᱯᱮᱥᱮᱫ ᱫᱚ ᱪᱟᱥ ᱠᱟᱹᱢᱤ ᱠᱚ ᱛᱤᱱᱟᱹᱜ ᱜᱟᱱ ᱢᱟᱱᱮ ᱛᱤᱱᱟᱹᱜ ᱴᱟ ᱟᱨᱠᱤ ᱞᱟᱦᱟ ᱟᱠᱟᱱᱟ ᱟᱨ ᱪᱮᱫ?
ᱦᱮᱸ ᱪᱟᱥ ᱠᱟᱹᱢᱤ ᱞᱟᱹᱭ ᱞᱮᱠᱷᱟᱱ ᱫᱚ ᱩᱱᱟᱹᱜᱴᱟᱜ ᱫᱚ ᱵᱟᱝ ᱞᱟᱦᱟ ᱠᱟᱱᱟ ᱡᱟᱦᱟᱸ ᱠᱚ ᱮᱴᱟᱜ ᱠᱚᱨᱮ ᱟᱡᱚᱢᱚᱜ ᱠᱟᱱᱟ ᱦᱮᱸ ᱨᱚᱯᱚᱲ ᱵᱟᱲᱟ ᱦᱩᱭ ᱟᱠᱟᱱ ᱜᱮᱭᱟ ᱚᱱᱠᱟ ᱩᱱᱠᱩ ᱞᱟᱹᱭ ᱮᱫᱟ ᱪᱟᱥ ᱠᱟᱹᱢᱤ ᱠᱚ ᱟᱹᱰᱤ ᱞᱟᱦᱟ ᱥᱮᱫ ᱠᱚ ᱥᱮᱱ ᱠᱟᱱ ᱛᱟᱠᱚᱣᱟ ᱟᱨ ᱠᱤᱪᱷᱩ ᱦᱚᱲᱟᱜ ᱫᱚ ᱟᱹᱰᱤ ᱛᱟᱭᱚᱢ ᱨᱮᱜᱮ ᱢᱮᱱᱟᱜ ᱛᱟᱠᱚᱣᱟ᱾ ᱟᱞᱮ ᱥᱮᱫ ᱫᱚ ᱱᱚᱰᱮ ᱞᱟᱹᱭ ᱞᱮᱠᱷᱟᱱ ᱢᱤᱰᱤᱭᱟᱢ ᱨᱮ ᱦᱟᱜ ᱚᱱᱠᱟ ᱥᱤ ᱟᱣᱨᱤ ᱥᱮᱱᱚᱜᱼᱟ ᱟᱨ ᱚᱱᱠᱟ ᱟᱨᱟᱢᱵᱚ ᱟᱣᱨᱤ ᱟᱨᱟᱢᱵᱚᱜᱼᱟ᱾ ᱚᱱᱠᱟ ᱫᱚ ᱵᱟᱝᱼᱟ? ᱢᱟᱱᱮ ᱟᱨᱟᱢᱵᱚ ᱠᱟᱱᱟ ᱱᱚᱜ-ᱚᱭ ᱱᱟᱜ ᱾ ᱛᱚᱞᱟ ᱠᱚᱠᱚ ᱛᱩᱫ ᱮᱫ ᱜᱮᱭᱟ ᱠᱤᱪᱷᱩ ᱦᱚᱲ ᱫᱚ ᱟᱨ ᱠᱤᱪᱷᱩ ᱦᱚᱲ ᱫᱚᱠᱚ ᱨᱚᱦᱚᱭᱮᱫᱟ ᱛᱚᱞᱟ ᱠᱚ ᱛᱩᱫ ᱠᱟᱛᱮ ᱵᱟᱹᱫ ᱠᱚᱠᱚ ᱞᱚᱥᱚᱫᱚ ᱟᱠᱟᱫᱟ᱾ ᱟᱫᱚ ᱦᱟᱜ ᱟᱞᱮ ᱫᱚ ᱦᱟᱸᱜ ᱟᱣᱨᱤᱞᱮ ᱛᱩᱫᱟ ᱛᱚᱞᱟ ᱠᱚᱦᱚᱸ, ᱟᱞᱮᱭᱟᱜ ᱫᱚ ᱟᱹᱣᱨᱤ ᱦᱟᱨᱟᱜ ᱛᱟᱞᱮ ᱦᱩᱰᱤᱧ ᱜᱮ ᱛᱟᱞᱮᱭᱟ᱾
ᱜᱚᱝᱠᱮ ᱛᱟᱦᱚᱞᱮ ᱟᱯᱮ ᱫᱚ ᱦᱩᱲᱩ ᱠᱚᱫᱚ ᱛᱤᱱ ᱫᱷᱟᱣ ᱯᱮ ᱪᱟᱥ ᱛᱮ ᱢᱟᱱᱮ ᱢᱤᱫ ᱫᱷᱟᱣ ᱥᱮ ᱵᱟᱨ ᱫᱷᱟᱣ ᱟᱨ ᱪᱮᱫ
ᱦᱮᱸ ᱟᱞᱮ ᱫᱚ ᱦᱩᱲᱩ ᱠᱚ ᱪᱟᱥ ᱫᱚ ᱱᱟᱜ, ᱵᱚᱪᱷᱚᱨ ᱨᱮ ᱢᱤᱫ ᱫᱷᱟᱣ ᱜᱮ ᱪᱟᱥ ᱦᱩᱭᱩᱜᱼᱟ ᱥᱮᱨᱢᱟ ᱡᱟᱹᱲᱤ ᱫᱟᱜ ᱛᱮ᱾ ᱟᱫᱚ ᱱᱟᱜ ᱚᱱᱠᱟᱱᱟᱜ ᱵᱟᱹᱫ ᱫᱟᱜ ᱠᱚᱨᱮᱱᱟᱜ ᱥᱩᱵᱤᱫᱷᱟ ᱠᱚ ᱵᱟᱹᱱᱩᱜᱼᱟ ᱛᱚ ᱵᱟᱹᱫ ᱠᱚᱨᱮ ᱟᱫᱚ ᱚᱱᱟᱛᱮ ᱦᱟᱜ ᱚᱱᱮ ᱚᱱᱠᱟ ᱪᱟᱥ ᱨᱮᱱᱟᱜ ᱚᱱᱠᱟ ᱵᱟᱨᱚ ᱢᱟᱥ ᱨᱮᱱᱟᱜ ᱵᱟᱝ ᱦᱩᱭᱩᱜ ᱠᱟᱱᱟ ᱟᱫᱚ ᱠᱤᱪᱷᱩ ᱠᱤᱪᱷᱩ ᱦᱚᱲ ᱫᱚᱠᱚ ᱪᱟᱥ ᱵᱟᱲᱟᱭ ᱜᱮᱭᱟ ᱡᱟᱦᱟᱸ ᱠᱚᱣᱟᱜ ᱫᱚ ᱢᱟᱱᱮ ᱢᱤᱱᱤ ᱠᱚ ᱦᱟᱸᱜ ᱢᱮᱱᱟᱜ ᱛᱟᱠᱚᱣᱟ ᱦᱮᱸ ᱩᱱᱠᱩ ᱠᱚ ᱪᱟᱥ ᱵᱟᱲᱟᱭᱮᱫᱟ ᱟᱞᱮ ᱫᱚ ᱚᱱᱠᱟ ᱵᱟᱝᱞᱮ ᱪᱟᱥ ᱮᱫᱟ᱾
ᱦᱮᱸ
ᱜᱚᱝᱠᱮ ᱛᱟᱦᱚᱞᱮ ᱪᱮᱫ ᱠᱚᱯᱮ ᱪᱟᱥ ᱛᱟᱦᱮᱱᱟ? ᱮᱢᱱᱤ ᱢᱟᱱᱮ ᱚᱱᱟ ᱟ ᱦᱩᱲᱩ ᱠᱚ ᱵᱟᱫ ᱠᱟᱛᱮᱫ ᱨᱚᱦᱚᱸ ᱮᱢᱱᱤ ᱥᱚᱵᱡᱤᱜ ᱟᱨ ᱪᱮᱫ?
ᱟᱪᱪᱷᱟ ᱦᱮᱸ ᱥᱚᱵᱡᱤ ᱠᱚᱫᱚ ᱱᱟᱜ ᱚᱱᱟ ᱠᱚ ᱪᱟᱥ ᱵᱟᱲᱟᱭ ᱫᱟᱠᱚ ᱢᱟᱱᱮ ᱟᱞᱮ ᱫᱚ ᱦᱟᱜ ᱩᱱᱟᱹᱜ ᱵᱟᱞᱮ ᱪᱟᱥ ᱜᱮᱭᱟ ᱛᱚ ᱟᱞᱮ ᱫᱚ ᱱᱚᱜ-ᱚᱭ ᱚᱱᱟ ᱵᱟᱲᱜᱮ ᱨᱮ ᱚᱲᱟᱜ ᱚᱲᱟᱜ ᱵᱟᱲᱜᱮ ᱨᱮ ᱦᱩᱰᱤᱧ ᱦᱩᱰᱤᱧ ᱡᱟᱭᱜᱟ ᱨᱮ ᱡᱟᱦᱟᱸ ᱫᱟᱜ ᱠᱚᱠᱚ ᱠᱚ ᱟᱨᱮᱡ ᱵᱟᱲᱟᱭᱟ ᱟᱹᱨᱩᱚᱵᱚᱜ ᱟᱠᱚ ᱠᱟᱴᱟ ᱟᱹᱨᱩᱵ ᱫᱟᱜ ᱠᱚ, ᱦᱮᱸ ᱚᱱᱟ ᱫᱟᱜ ᱠᱚᱛᱮ ᱜᱮ ᱢᱟᱱᱮ ᱤᱭᱟᱹ ᱠᱚ ᱠᱟᱞᱞᱟ ᱱᱟᱹᱲᱤ ᱠᱤᱝᱵᱟ ᱠᱩᱸᱫᱨᱤ ᱱᱟᱹᱲᱤ ᱚᱱᱟ ᱵᱷ ᱵᱟᱨᱟᱭ ᱜᱟᱱ ᱵᱮᱸᱜᱟᱲ ᱫᱟᱨᱮ ᱠᱚ ᱱᱚᱜ-ᱚᱭ ᱱᱚᱣᱟ ᱠᱚ ᱨᱚᱦᱚᱭ ᱟᱠᱟᱫᱟ᱾ ᱛᱚ ᱠᱤᱪᱷᱩ ᱠᱤᱪᱷᱩ ᱩᱱᱠᱩ ᱡᱟᱦᱟᱸᱭ ᱦᱚᱲ-ᱟᱜ ᱟᱹᱛᱩ ᱠᱚᱨᱮᱦᱟᱜ ᱢᱮᱱᱟᱜ ᱛᱟᱠᱚᱣᱟ᱾ ᱮ ᱥᱟᱢᱟᱥ ᱥᱮᱵᱮᱞ ᱠᱚ ᱢᱮᱱᱟᱜ ᱛᱟᱠᱚᱣᱟ ᱩᱱᱠᱩ ᱫᱚ ᱦᱟᱜ ᱱᱚᱜᱼᱚᱭ ᱪᱟᱥ ᱵᱟᱲᱟᱭ ᱫᱟᱠᱚ᱾ ᱵᱷᱩᱲᱤ ᱠᱚ ᱢᱟᱨᱟᱝ ᱧᱚᱜ ᱠᱚ ᱨᱚᱦᱚᱭᱮᱫᱟ ᱛᱚ ᱵᱷᱩᱲᱤ ᱵᱮᱸᱜᱟᱲ ᱦᱮᱸ ᱴᱟᱢᱟᱴᱩᱨ ᱦᱮᱸ ᱱᱚᱜ ᱱᱟ ᱠᱚ ᱠᱚ ᱨᱚᱦᱚᱭ ᱵᱟᱲᱟᱭᱮᱫᱟ ᱟᱨ ᱱᱚᱜᱼᱚᱭ ᱱᱟᱜ ᱦᱩᱲᱩ ᱠᱚ ᱨᱟᱠᱟᱵ ᱞᱮᱠᱷᱟᱱ ᱵᱟᱫᱟᱢ ᱠᱚᱦᱚᱸ ᱠᱚ ᱨᱚᱦᱚᱭᱟ ᱱᱟᱜ᱾
ᱟᱪᱪᱷᱟ
ᱦᱮᱸ ᱛᱟᱦᱚᱞᱮ ᱜᱚᱝᱠᱮ ᱟᱯᱮ ᱥᱮᱜ ᱜᱮ ᱞᱟᱹᱭᱵᱤᱱ ᱱᱚᱝᱠᱟ ᱵᱚᱪᱷᱚᱨ ᱨᱮ ᱪᱤᱠᱠᱟ ᱯᱮ ᱪᱟᱥ ᱮᱫᱟ ᱥᱮ ᱟᱨ ᱪᱮᱫ ᱠᱚ ᱚᱠᱚᱭᱮ ᱪᱟᱥ ᱮᱫᱟ ᱥᱚᱵᱡᱤ ᱵᱟᱜᱮᱨᱟ ᱟᱨ ᱪᱮᱫ ᱠᱚ?
ᱜᱚᱝᱠᱮ ᱟᱞᱮ ᱦᱚᱸ ᱵᱚᱪᱷᱚᱨ ᱫᱚ ᱢᱤᱫ ᱫᱷᱟᱣ ᱜᱮᱞᱮ ᱪᱟᱥᱟ ᱟᱨ ᱡᱟᱦᱟᱸ ᱠᱚᱵᱮᱱ ᱮᱠᱷᱚᱱ ᱡᱟᱦᱟᱸ ᱪᱟᱹᱞᱩᱜ ᱠᱟᱱᱟ ᱪᱮᱫ ᱥᱚᱵᱡᱤ ᱠᱚᱫᱚ ᱚᱱᱟ ᱪᱮᱫ ᱵᱷᱮᱱᱰᱤ ᱠᱚ ᱛᱟᱨᱯᱚᱨᱮ ᱜᱷᱟᱸᱝᱽᱨᱟ ᱠᱚ ᱟᱨ ᱪᱮᱫ ᱠᱚᱞᱮ ᱠᱚ ᱚᱱᱟ ᱠᱚᱜᱮ ᱛᱚ ᱟᱨ ᱪᱮᱫ ᱚᱱᱟ ᱠᱚᱜᱮ ᱟᱨ ᱪᱮᱫ ᱮᱚᱱ ᱫᱚ ᱚᱲᱟᱜ ᱨᱮ ᱡᱚᱢ ᱠᱟᱜ ᱪᱟᱥ ᱦᱩᱭ ᱠᱟᱱᱟ ᱟᱪᱪᱷᱟ
ᱟᱪᱪᱷᱟ ᱟᱪᱪᱷᱟ ᱾ ᱛᱟᱦᱞᱮ ᱟᱯᱮ ᱚᱱᱛᱮ ᱫᱚ ᱫᱟᱜ ᱠᱚᱨᱮᱱᱟᱜ ᱥᱩᱵᱤᱫᱟ ᱠᱚ ᱚᱥᱩᱵᱤᱫᱟ ᱠᱚ ᱪᱮᱫ ᱦᱮᱱᱟᱜ ᱛᱟᱯᱮᱭᱟ ᱚᱱᱛᱮ ᱫᱚ?
ᱜᱚᱝᱠᱮ ᱟᱞᱮᱮᱥᱮᱫ ᱫᱟᱜ ᱠᱚᱨᱮᱱᱟᱜ ᱫᱚ ᱟᱹᱰᱤ ᱡᱟᱹᱥᱛᱤ ᱜᱮ ᱚᱥᱩᱵᱤᱫᱟ ᱫᱚ ᱢᱮᱱᱟᱜᱼᱟ ᱟᱞᱮ ᱦᱚᱸ ᱪᱮᱛᱟᱱ ᱢᱟᱱᱮ ᱪᱟᱸᱫᱳ ᱵᱚᱸᱜᱟ ᱵᱷᱚᱨᱥᱟ ᱾ ᱵᱷᱟᱜᱮ ᱡᱩᱫᱤ ᱫᱟᱜ ᱡᱟᱹᱲᱤ ᱦᱩᱭ ᱠᱚ ᱠᱷᱟᱱ ᱫᱚ ᱪᱟᱥ ᱠᱚ ᱟᱨ ᱪᱮᱫ ᱦᱩᱭᱩᱜ-ᱟ ᱾ ᱵᱟᱝᱠᱷᱟᱱ ᱫᱚ ᱟᱞᱮ ᱥᱮᱱ ᱦᱚᱸ ᱚᱱᱠᱟ ᱮᱠᱵᱟᱨᱮ ᱟᱠᱟᱞ ᱯᱟᱲᱟᱜᱼᱟ ᱡᱩᱫᱤ ᱵᱟᱭ ᱫᱟᱜ ᱠᱷᱟᱱ ᱫᱚ ᱟᱨ ᱪᱮᱫ ᱟᱞᱮ ᱥᱮᱫ ᱦᱚᱛᱚ ᱚᱱᱠᱟ ᱢᱟᱱᱮ ᱥᱮᱞᱳ ᱠᱚᱨᱮᱱᱟᱜ ᱫᱚ ᱠᱳᱱᱳ ᱵᱮᱵᱚᱥᱛᱟ ᱵᱟᱹᱱᱩᱜ-ᱟ ᱥᱟᱶᱛᱮ ᱚᱱᱠᱟᱱ ᱜᱟᱰᱟ ᱠᱚᱫᱚ ᱦᱚᱸ ᱵᱟᱝ ᱜᱮ ᱵᱟᱹᱱᱩᱜ-ᱟ ᱟᱨ ᱪᱮᱫ
ᱟᱪᱪᱷᱟ ᱟᱪᱪᱷᱟ, ᱴᱷᱤᱠ ᱜᱮᱭᱟ ᱱᱚᱜ-ᱚᱭ ᱱᱟᱦᱜ ᱛᱟᱞᱮ ᱫᱟᱜ ᱠᱚᱨᱮ ᱫᱚ ᱟᱹᱰᱤ ᱚᱥᱩᱵᱤᱫᱟ ᱜᱮᱭᱟ ᱛᱟᱞᱮ ᱜᱚᱝᱠᱮ ᱱᱚᱣᱟ ᱧᱩ ᱫᱟᱜ ᱠᱚ ᱚᱠᱟ ᱠᱷᱚᱱᱟᱜ ᱵᱚᱱ ᱦᱟᱸᱜ ᱦᱟᱛᱟᱣᱮᱫᱟ ᱥᱮ ᱚᱱᱠᱟ ᱪᱮᱫ ᱠᱚ ᱢᱮᱱᱟᱜ ᱟᱠᱟᱫᱟ
ᱮᱸ ᱪᱮᱫ ᱧᱩ ᱫᱟᱜ
ᱦᱮᱸ ᱜᱚᱝᱠᱮ ᱾
ᱦᱮᱸ ᱫᱟᱜ ᱠᱚᱫᱚ ᱟᱞᱮ ᱫᱚ ᱜᱚᱝᱠᱮ ᱴᱟᱭᱤᱢ ᱠᱚᱞ ᱡᱟᱦᱟᱸ ᱫᱚ ᱟᱸᱡᱚᱢ ᱠᱟᱜ ᱜᱮᱭᱟ ᱵᱮᱱ ᱚᱱᱟ ᱴᱟᱭᱤᱢ ᱠᱚᱞ ᱨᱮᱱᱟᱜ ᱠᱩ ᱥᱩᱵᱤᱫᱟ ᱢᱮᱱᱟᱜ-ᱟ ᱪᱮᱫ ᱮ ᱴᱟᱭᱤᱢ ᱠᱚᱞ ᱨᱮ ᱦᱟᱱᱠᱩ ᱟᱜ ᱟᱪᱷᱩ ᱦᱤᱡᱩᱜ-ᱟ ᱪᱮ ᱟᱨ ᱪᱮ ᱚᱱᱟ ᱫᱟᱜ ᱜᱮᱞᱮ ᱟᱨ ᱦᱟᱛᱟᱣ ᱛᱟᱦᱮᱱᱟᱞᱮ ᱟᱨ ᱪᱮ
ᱴᱷᱤᱠ ᱴᱷᱤᱠ ᱾ ᱦᱮᱸ ᱜᱚᱝᱠᱮ ᱱᱚᱜ-ᱚᱭ ᱱᱟ ᱫᱟᱜ ᱧᱩ ᱫᱟᱜ ᱵᱮᱱ ᱞᱟᱹᱭ ᱞᱮᱠᱷᱟᱱ ᱟᱞᱮ ᱥᱮᱫ ᱨᱮᱦᱚᱸ ᱥᱚᱨᱠᱟᱨ ᱯᱟᱦᱴᱟ ᱠᱷᱚᱱᱟᱜ ᱚᱱᱠᱟ ᱵᱟᱨᱭᱟ ᱠᱚᱞ ᱵᱟᱨᱭᱟ ᱥᱮ ᱯᱮᱭᱟ ᱢᱮᱱᱟᱜ ᱠᱟᱜ-ᱟ ᱟᱞᱮ ᱟᱛᱩ ᱨᱮᱠᱚ ᱞᱟᱦ ᱟᱠᱟᱫᱟ ᱾ ᱛᱚ ᱯᱟᱭᱤᱯ ᱠᱚ ᱛᱚᱯᱟ ᱠᱟᱫᱟ ᱦᱮᱸ ᱫᱩᱟᱹᱨ ᱫᱩᱣᱟᱹᱨ ᱯᱩᱨᱟ ᱠᱚᱞ ᱢᱤᱫᱴᱟᱝ ᱴᱮᱯ ᱠᱚᱞ ᱠᱚ ᱮᱢ ᱟᱠᱟᱫᱟ ᱟᱫᱚ ᱚᱱᱟ ᱫᱚ ᱥᱮᱛᱟᱜ ᱱᱚᱜᱼᱚᱭ ᱥᱟᱛᱴᱟ ᱠᱷᱚᱱᱟᱜ ᱡᱚᱨᱚᱜ-ᱟ ᱟᱴᱴᱟ ᱱᱚᱴᱟ ᱫᱷᱟᱹᱵᱤᱡ ᱤᱱᱟᱹ ᱯᱚᱨᱮ ᱛᱤᱠᱤᱱ ᱦᱚᱸ ᱵᱟᱝ ᱠᱚ ᱟᱲᱟ ᱠᱮᱫᱟ ᱛᱟᱨᱥᱤᱩᱨ ᱠᱚ ᱟᱲᱟ ᱠᱮᱫᱟ ᱱᱚᱝᱠᱟ ᱠᱚ ᱟᱲᱟ ᱠᱮᱫᱟ ᱾
ᱟᱪᱪᱷᱟ
ᱚᱱᱟ ᱫᱟᱜ ᱠᱚ ᱦᱟᱸᱜ ᱧᱩᱭ ᱫᱟᱜ ᱞᱟᱹᱜᱤᱫ ᱟᱫᱚ ᱮᱱᱛᱮ ᱨᱮᱦᱚᱸ ᱚᱱᱟ ᱫᱟᱜ ᱦᱟᱸᱜ ᱵᱟᱝᱞᱮ ᱧᱩᱭᱮᱫᱟ ᱪᱮᱫᱟᱜ ᱥᱮ ᱢᱟᱱᱮ ᱚᱱᱟ ᱡᱟᱦᱟᱸ ᱯᱟᱭᱤᱯ ᱨᱮ ᱢᱮᱱᱟᱜ-ᱟ ᱚᱱᱮ ᱡᱟᱦᱟᱸ ᱥᱮᱞ ᱠᱚ ᱡᱚᱢᱟ ᱠᱚᱜ-ᱟ ᱥᱮ ᱚᱱᱠᱟ ᱵᱟᱝ ᱵᱷᱟᱜᱤ ᱵᱟᱝ ᱵᱩᱡᱷᱟᱹᱜ ᱠᱟᱱᱟ ᱾ ᱛᱚ ᱟᱞᱮ ᱦᱮᱸ ᱧᱩ ᱫᱟᱜ ᱫᱚ ᱠᱩᱧ ᱫᱟᱜ ᱜᱮᱞᱮ ᱧᱩᱭᱮᱫᱟ ᱜᱚᱝᱠᱮ ᱾
ᱟᱪᱪᱷᱟ
ᱠᱩᱸᱧ ᱢᱮᱱᱟᱜ ᱠᱟᱜ ᱜᱮᱣᱟ ᱜᱚᱝᱠᱮ ᱯᱟᱠᱟ ᱠᱩᱸᱧ ᱢᱮᱱᱟᱜ-ᱟ ᱟᱹᱛᱩ ᱠᱚᱨᱮ ᱚᱱᱠᱟ ᱵᱟᱹᱲᱛᱤ ᱠᱟᱭᱛᱮ ᱜᱮ ᱢᱮᱱᱟᱜ ᱜᱮᱭᱟ ᱾
ᱦᱳᱭ ᱜᱚᱝᱠᱮ ᱾
ᱦᱮᱸ
ᱜᱚᱝᱠᱮ ᱛᱟᱦᱞᱮ ᱟᱨ ᱪᱮᱫ ᱤᱱᱟᱹ ᱪᱷᱟᱰᱟ ᱦᱚᱸ ᱢᱟᱱᱮ ᱟᱯᱮ ᱥᱮᱫ ᱫᱚ ᱪᱮᱫ ᱦᱩᱸ ᱜᱚᱝᱠᱮ ᱟᱯᱮ ᱥᱮᱫ ᱫᱚ ᱩᱱᱠᱩ ᱵᱤᱝ ᱠᱚᱠᱚ ᱧᱮᱞᱚᱜ ᱠᱟᱱᱟ ᱥᱮ ᱵᱟᱝ ᱡᱟᱦᱟᱸ ᱫᱚ ᱱᱟᱦᱟᱜ ᱡᱩᱜᱽ ᱨᱮᱱ ᱡᱟᱦᱟᱸᱭ ᱵᱤᱝ ᱠᱚ ᱢᱮᱱᱟ ᱡᱮ ᱞᱮ ᱪᱚᱱᱫᱚ ᱢᱟᱱᱮ ᱪᱚᱱᱫᱨᱚ ᱵᱚᱰᱟ ᱥᱮ ᱪᱤᱞᱤᱭᱟᱡ ᱩᱱᱠᱩ ᱵᱤᱧ ᱠᱚ ᱟᱯᱮ ᱥᱮᱫ ᱚᱰᱚᱝ ᱧᱮᱞ ᱵᱟᱲᱟᱜ ᱠᱟᱱᱟ ᱥᱮ ᱵᱟᱝ
ᱦᱮᱸ ᱡᱟᱭᱜᱟ ᱱᱚᱣᱟ ᱱᱟᱜ ᱧᱮᱞᱚᱜ ᱠᱟᱱᱟ ᱢᱟᱱᱮ ᱞᱟᱦᱟ ᱠᱚᱨᱮᱜ ᱧᱮᱞ ᱵᱟᱲᱟ ᱟᱠᱟᱱᱟ ᱪᱮ ᱞᱮᱠᱟ ᱱᱚᱜ-ᱚᱭ ᱵᱟᱨ ᱯᱮ ᱯᱮ ᱵᱚᱪᱷᱚᱨ ᱥᱮ ᱱᱚᱣᱟ ᱞᱟᱦᱟ ᱵᱤᱱ ᱧᱮᱞ ᱞᱮᱠᱷᱟᱱ ᱵᱤᱱ ᱩᱭᱦᱟᱹᱨ ᱧᱟᱢᱟ ᱡᱚᱠᱦᱚᱱ ᱚᱱᱮ ᱩᱱᱠᱩ ᱵᱤᱱ ᱚᱱᱠᱟ ᱵᱟᱝᱠᱚ ᱧᱮᱞᱚᱜ ᱠᱟᱱᱟ ᱦᱮᱸ ᱠᱤᱪᱷᱩ ᱱᱚᱜ-ᱚᱭ ᱠᱤᱪᱷᱩ ᱵᱟᱨ ᱯᱮ ᱵᱚᱪᱷᱚᱨ ᱯᱚᱨᱮ ᱱᱮᱛᱟᱨ ᱦᱮᱸ ᱱᱩᱠᱩ ᱵᱤᱧ ᱟᱹᱰᱤ ᱡᱳᱨ ᱠᱚ ᱡᱟᱹᱥᱛᱤ ᱠᱟᱱᱟ ᱟᱡᱩᱨ ᱠᱚ ᱛᱚ ᱵᱮᱱᱟ ᱢᱟᱱᱮ ᱡᱟᱦᱟᱸ ᱨᱮ ᱵᱤᱱ ᱟᱭᱩᱵ ᱵᱤᱱ ᱩᱰᱩᱠᱚᱜᱼᱟ ᱩᱱᱠᱩ ᱵᱤᱝ ᱧᱟᱢ ᱠᱚᱜᱮᱭᱟ ᱢᱚᱴᱟᱢᱩᱴᱤ ᱟᱫᱚ ᱚᱱᱟ ᱜᱮᱞᱤᱧ ᱞᱟᱹᱭᱟ ᱱᱩᱠᱩ ᱫᱚ ᱟᱹᱰᱤ ᱠᱚ ᱵᱤᱥᱟᱠᱛᱚ ᱜᱮᱭᱟ ᱟᱫᱚ ᱦᱟᱸᱜ ᱥᱟᱫᱷᱟᱨᱚᱱ ᱛᱟᱦᱮᱱ ᱛᱟᱵᱚᱱ ᱯᱮ ᱡᱟᱦᱟᱸ ᱥᱮᱫ ᱟᱭᱩᱵ ᱵᱳ ᱥᱮᱱᱚᱜ ᱠᱟᱱᱟ ᱞᱟᱭᱤᱴ ᱠᱚ ᱤᱫᱤ ᱛᱟᱵᱚᱱ ᱯᱮ ᱢᱤᱫᱴᱟᱝ ᱦᱟᱯᱟ ᱛᱮᱱᱟ ᱥᱟᱵ ᱠᱟᱛᱮ ᱴᱷᱚᱜ ᱴᱚᱜ ᱤᱫᱤ ᱯᱮ ᱱᱚᱝᱠᱟ ᱠᱟᱛᱮ ᱠᱷᱟᱱ ᱟᱵᱚ ᱵᱷᱟᱹᱜᱤ ᱵᱚ ᱛᱟᱦᱮᱱᱟ ᱟᱨᱠᱤ ᱾
ᱦᱮᱸ ᱜᱚᱝᱠᱮ ᱩᱱᱠᱩ ᱵᱤᱧ ᱫᱚ ᱟᱹᱰᱤ ᱜᱮᱠᱚ ᱵᱮᱥᱟᱠᱛᱚ ᱜᱮᱭᱟ ᱟᱨ ᱪᱮᱫ ᱞᱤᱧ ᱢᱮᱱᱟ ᱢᱟᱱᱮ ᱟᱹᱰᱤ ᱜᱮ ᱟᱨ ᱪᱮᱫ ᱟᱨ ᱱᱮᱛᱟᱨ ᱫᱚ ᱟᱞᱮᱥᱮᱫ ᱫᱚ ᱟᱹᱰᱤ ᱡᱟᱹᱥᱛᱤ ᱜᱮ ᱢᱮᱱᱟᱜ ᱠᱚᱣᱟ ᱥᱮ ᱟᱫᱚ ᱪᱟᱥ ᱢᱟᱱᱮ ᱢᱟᱱᱮ ᱪᱟᱥ ᱵᱟᱹᱫᱽ ᱠᱚᱨᱮ ᱦᱚᱸ ᱠᱟᱹᱢᱤ ᱦᱚᱸ ᱠᱟᱹᱴᱤᱡ ᱵᱚᱛᱚᱨ ᱜᱮ ᱵᱩᱡᱩᱜ ᱠᱟᱱᱟ ᱦᱮᱸ ᱪᱮ ᱩᱱᱠᱩ ᱫᱚ ᱟᱨ ᱪᱤ ᱵᱟᱝᱠᱩ ᱧᱮᱞ ᱛᱮᱦᱚᱸ ᱵᱟᱝᱠᱩ ᱴᱷᱤᱠᱟᱹ ᱜᱚᱫᱚᱜ ᱠᱟᱱᱟ ᱟᱨ ᱪᱤ
ᱴᱷᱤᱠ ᱴᱷᱤᱠ ᱟᱨ ᱠᱷᱮᱛ ᱠᱚᱨᱮ ᱠᱚ ᱧᱟᱢᱚᱜ ᱠᱟᱱᱟ ᱜᱚᱝᱠᱮ᱾ ᱦᱮᱸ ᱜᱚᱢᱠᱮ ᱠᱷᱮᱛ ᱠᱚᱨᱮ ᱠᱚ ᱧᱟᱢᱚᱜ ᱠᱟᱱᱟ᱾
ᱦᱮᱸ ᱜᱚᱢᱠᱮ ᱞᱟᱹᱭᱵᱮᱱ
ᱢᱤᱫᱟᱸᱡ ᱠᱷᱮᱛ ᱠᱚᱨᱮ ᱠᱚ ᱧᱟᱢᱚᱜ ᱠᱟᱱᱟ
ᱦᱳᱭ ᱜᱚᱝᱠᱮ ᱠᱷᱮᱛ ᱠᱚᱨᱮ ᱠᱚ ᱟᱨ ᱪᱮᱫ ᱠᱚ ᱧᱟᱢᱚᱜ ᱠᱟᱱᱟ ᱠᱚ ᱟᱨ ᱪᱮᱫ
ᱟᱪᱷᱟ ᱟᱪᱷᱟ ᱦᱮᱸ ᱥᱟᱵᱫᱷᱟᱱ ᱨᱮ ᱛᱟᱦᱮᱱ ᱛᱟᱵᱚᱱ ᱯᱮ ᱥᱮ ᱥᱤᱧ ᱢᱟᱨᱥᱟᱞ ᱠᱟᱹᱢᱤ ᱯᱮ ᱟᱹᱭᱩᱵ ᱠᱚᱫᱚ ᱟᱞᱚ ᱯᱮ ᱠᱟᱹᱢᱤ ᱛᱟᱵᱚᱱᱟ ᱾
ᱦᱳᱭ ᱦᱳᱭ
ᱦᱳᱭ ᱦᱳᱭ ᱚᱱᱟ ᱪᱷᱟᱰᱟ ᱦᱚᱸ ᱟᱨᱪᱤ ᱡᱟᱦᱟᱱ ᱱᱮᱛᱟᱨ ᱫᱚ ᱵᱟᱡᱟᱨ ᱠᱚᱨᱮ ᱯᱟᱣᱰᱟᱨ ᱧᱟᱢᱚᱜ ᱠᱟᱱᱟ ᱡᱟᱦᱟᱸ ᱫᱚ ᱮᱸ ᱱᱚᱝᱠᱟᱱᱚᱜ ᱡᱟᱦᱟᱸ ᱛᱮᱫᱚ ᱚᱱᱟ ᱞᱟᱜᱟᱣ ᱞᱮᱠᱷᱟᱱ ᱵᱤᱝ ᱠᱚ ᱟᱨ ᱪᱤ ᱥᱩᱨ ᱥᱮᱫ ᱵᱟᱝ ᱜᱩᱡᱩᱜ-ᱟ᱾ ᱚᱱᱟ ᱚᱱᱟ ᱠᱟᱹᱴᱤᱡ ᱵᱮᱵᱷᱟᱨ ᱦᱩᱭᱩᱜ ᱠᱟᱱᱟ ᱟᱪᱤ
ᱟᱪᱷᱟ ᱟᱪᱷᱟ ᱦᱮᱸ ᱜᱚᱝᱠᱮ ᱚᱱᱟ ᱯᱟᱲᱟ ᱨᱮᱭᱟᱜ ᱧᱩᱛᱩᱢ ᱠᱟᱹᱡ ᱞᱟᱹᱭᱟᱞᱤᱧ ᱵᱤᱱ
ᱜᱚᱝᱠᱮ ᱞᱟᱹᱭᱵᱤᱱ
ᱦᱮᱸ ᱚᱱᱟ ᱯᱚᱸᱰᱟ ᱨᱮᱱᱟᱜ ᱧᱩᱛᱩᱢ ᱠᱚᱡ ᱞᱟᱹᱭᱟᱹᱞᱤᱧ ᱵᱤᱱ ᱟᱹᱞᱤᱧ ᱦᱚᱸ
ᱜᱚᱝᱠᱮ ᱧᱩᱛᱩᱢ ᱫᱚ ᱚᱱᱠᱟ ᱫᱚ ᱡᱩᱫ ᱥᱟᱹᱦᱤᱡ ᱫᱚ ᱵᱟᱹᱧ ᱫᱤᱥ ᱮᱫᱟ ᱢᱮᱱᱠᱷᱟᱱ ᱵᱟᱡᱟᱨ ᱨᱮ ᱪᱟᱞᱟᱣ ᱞᱮᱱᱠᱷᱟᱱ ᱜᱮ ᱟᱨ ᱪᱮᱫ ᱮᱸ ᱟᱵᱮᱱ ᱚᱸᱰᱮ ᱠᱷᱚᱱ ᱠᱩᱞᱤ ᱠᱚ ᱡᱟᱦᱟᱸ ᱫᱚ ᱢᱟᱱᱮ ᱠᱷᱮᱛ ᱵᱟᱹᱫᱽ ᱨᱮ ᱠᱟᱹᱢᱤ ᱡᱮᱢᱚᱱ ᱟᱨ ᱪᱮᱫ ᱢᱟᱱᱮ ᱚᱱᱟ ᱠᱷᱚ ᱟᱵᱮᱱ ᱵᱮᱱ ᱞᱟᱹᱭᱟᱠᱚ ᱠᱷᱟᱱᱜᱮ ᱩᱱᱠᱩ ᱵᱩᱡᱷᱟᱹᱣ ᱧᱟᱢᱟ ᱟᱨ ᱪᱮᱫ
ᱟᱪᱷᱟ ᱟᱪᱷᱟ ᱦᱮᱸ ᱢᱟᱱᱮ ᱛᱤᱱᱟᱹᱜ ᱢᱟᱨᱟᱝ ᱱᱚᱛᱚᱞ ᱴᱟᱜ ᱛᱤᱱᱟᱹᱜ ᱢᱟᱨᱟᱝ-ᱟ
ᱦᱳᱭ ᱵᱮᱥᱤ ᱦᱚᱸ ᱵᱟᱝ ᱢᱟᱨᱟᱝᱟ ᱟᱨ ᱵᱤᱥᱤ ᱦᱚᱸ ᱵᱟᱝ ᱦᱩᱰᱤᱧᱟ ᱢᱟᱱᱮ ᱠᱟᱹᱴᱤᱡ ᱴᱟᱜᱫᱚ ᱥᱮ ᱵᱤᱥᱤ ᱦᱚᱸ ᱵᱟᱝ ᱵᱚᱲᱚ ᱟᱨ ᱵᱤᱥᱤ ᱦᱚᱸ ᱵᱟᱝ ᱦᱩᱰᱤᱧᱟ ᱡᱟᱹᱜ
ᱚᱱᱟ ᱛᱤᱱᱟᱹᱜ ᱫᱟᱢᱜᱟᱱ ᱯᱟᱲᱟᱜ-ᱟ ᱜᱚᱢᱠᱮ
ᱜᱚᱢᱠᱮ ᱵᱮᱥᱤ ᱫᱚ ᱵᱟᱢ ᱯᱟᱲᱟᱜ-ᱟ ᱟᱫᱚ ᱚᱱᱟ ᱤᱭᱟᱹ ᱦᱤᱥᱟᱹᱵᱽ ᱛᱮ ᱟᱹᱞᱤᱧ ᱡᱟᱦᱟᱸᱞᱤᱧ ᱟᱹᱜᱩ ᱞᱮᱫᱟ ᱚᱱᱟ ᱫᱚ ᱠᱚᱢ ᱜᱮ ᱚᱱᱟ ᱫᱚ ᱫᱩᱥᱚ ᱴᱟᱠᱟ ᱞᱟᱜᱟ ᱟᱪᱮ
ᱟᱪᱷᱟ ᱟᱪᱷᱟ ᱴᱷᱤᱠ ᱜᱮᱭᱟ᱾
ᱜᱚᱝᱠᱮ ᱟᱨ ᱛᱟᱦᱚᱞᱮ ᱟᱯᱮ ᱥᱮᱫ ᱫᱚ ᱩᱫ ᱠᱚᱫᱚ ᱚᱢᱚᱱᱚᱜ ᱠᱟᱱᱟ ᱥᱮ ᱵᱟᱝ
ᱦᱮᱸ ᱜᱚᱝᱠᱮ ᱟᱞᱮᱥᱮᱫ ᱫᱚ ᱩᱫ ᱫᱚ ᱚᱢᱚᱱᱚᱜ ᱵᱟᱲᱟᱜ ᱠᱟᱱ ᱜᱮᱭᱟ ᱱᱟᱯᱟᱭ ᱜᱮ ᱚᱢᱚᱱᱚᱜ ᱠᱟᱱᱟ ᱦᱮᱸ
ᱟᱪᱷᱟ
ᱢᱟᱱᱮ ᱢᱟᱨᱟᱝ ᱢᱟᱨᱟᱝ ᱩᱫ ᱠᱚ ᱟᱹᱜᱩᱭᱮᱫᱟ ᱡᱟᱦᱟᱸᱭ ᱠᱚ ᱥᱮᱱᱚᱜ ᱠᱟᱱᱟ ᱩᱱᱠᱚ ᱵᱤᱨ ᱠᱚ ᱥᱮᱛᱟᱜ ᱥᱮᱛᱟᱜ ᱨᱮ ᱚᱱᱠᱟ ᱪᱷᱳᱴᱟ ᱩᱱᱠᱩ ᱜᱮᱠᱚ ᱧᱟᱢ ᱮᱫᱟ ᱱᱟᱜ ᱡᱟᱦᱟᱸ ᱠᱚ ᱯᱚᱨᱮ ᱠᱚ ᱥᱮᱱᱚᱜ ᱠᱟᱱᱟ ᱩᱱᱠᱩ ᱫᱚ ᱵᱟᱝᱠᱚ ᱧᱟᱢ ᱮᱫᱟ ᱪᱮᱫᱟᱜ ᱥᱮ ᱩᱱᱠᱩ ᱫᱚ ᱞᱟᱦᱟ ᱨᱮᱠᱚ ᱦᱟᱞᱟᱝ ᱪᱟᱵᱟᱭᱮᱫᱟ ᱩᱫ ᱠᱚ ᱯᱩᱴᱠᱟᱹ ᱠᱚ ᱡᱚᱛᱚ ᱠᱚ ᱦᱟᱞᱟᱝ ᱮ ᱠᱚᱣᱟ ᱟᱫᱚ ᱡᱩᱫᱤ ᱡᱚᱢ ᱛᱟᱦᱮᱸ ᱠᱟᱛᱮ ᱡᱩᱫᱤ ᱡᱚᱢ ᱵᱤ ᱡᱚᱢ ᱥᱟᱱᱟ ᱩᱫ ᱠᱚ ᱛᱟᱦᱚᱞᱮ ᱟᱵᱤᱱ ᱞᱟᱦᱟ ᱧᱚᱜᱨᱮ ᱥᱮᱱ ᱦᱩᱭᱩᱜ ᱛᱟᱵᱤᱱᱟ᱾ ᱛᱚ ᱦᱟᱞᱟᱝ ᱦᱩᱭᱩᱜ ᱛᱟᱵᱤᱱᱟ ᱵᱟᱝᱠᱷᱟᱱ ᱫᱚ ᱵᱟᱝᱵᱤᱧ ᱧᱟᱢ ᱮᱫᱟ᱾
ᱟᱪᱷᱟ ᱟᱪᱷᱟ ᱜᱚᱝᱠᱮ ᱟᱨ ᱦᱮᱸ ᱜᱚᱝᱡᱮ ᱩᱫ ᱠᱚᱫᱚ ᱧᱟᱢᱚᱜ ᱠᱟᱱ ᱜᱮᱭᱟ ᱦᱮᱪᱮ
ᱟᱪᱷᱟ ᱟᱪᱷᱟ
ᱜᱚᱝᱠᱮ ᱚᱱ ᱡᱮ ᱟᱞᱤᱧ ᱢᱮᱱ ᱫᱟᱞᱤᱧ ᱡᱮ ᱜᱚᱝᱠᱮ ᱱᱮᱛᱟᱨ ᱫᱚ ᱪᱮᱫ ᱚᱠᱛᱚ ᱨᱮ ᱵᱟᱭ ᱫᱟᱜ ᱡᱟᱲᱤ ᱭᱟᱵᱚᱱ ᱠᱟᱱᱟ ᱛᱟᱦᱚᱞᱮ ᱟᱨ ᱢᱮᱱᱠᱷᱟᱱ ᱥᱮᱫᱟᱭ ᱫᱚ ᱚᱠᱛᱚᱨ ᱨᱮ ᱫᱟᱜ ᱡᱟᱹᱲᱤᱭᱟᱵᱚᱱ ᱠᱟᱱ ᱛᱟᱦᱮᱸᱱᱟ ᱚᱱᱟᱠᱚ ᱟᱫᱚ ᱛᱟᱦᱚᱞᱮ ᱱᱤᱭᱟᱹ ᱱᱟᱦᱟᱜ ᱫᱚ ᱟᱵᱚ ᱚᱠᱛᱚᱨᱮ ᱵᱟᱭ ᱫᱟᱜ ᱡᱟᱲᱤᱭᱟᱵᱚᱱ ᱠᱟᱱᱟ ᱟᱫᱚ ᱛᱟᱦᱚᱞᱮ ᱚᱱᱟ ᱨᱮᱱᱟᱜ ᱢᱤᱫᱵᱟᱨ ᱠᱟᱨᱚᱱ ᱠᱟᱹᱴᱤᱡ ᱵᱮᱱ ᱞᱟᱹᱭ ᱞᱮᱠᱷᱟᱱ ᱵᱷᱟᱹᱜᱤᱭᱟ ᱡᱮ ᱪᱮᱫᱟᱜ ᱢᱟᱱᱮ ᱱᱮᱛᱟᱨ ᱫᱚ ᱟᱨ ᱪᱮ ᱢᱟᱱᱮ ᱚᱠᱛᱚᱨᱮ ᱵᱟᱭ ᱫᱟᱜ ᱫᱟᱲᱤᱭᱟᱫᱟ ᱪᱮ ᱚᱱᱟ ᱠᱚ ᱤᱫᱤᱠᱟᱛᱮ ᱢᱤᱫ ᱵᱟᱨ ᱠᱟᱛᱷᱟ ᱵᱮᱱ ᱨᱚᱲ ᱞᱮᱠᱷᱟᱱ ᱵᱷᱟᱜᱤᱭᱟ ᱪᱮ
ᱟᱪᱷᱟ ᱟᱪᱷᱟ ᱴᱷᱤᱠ ᱜᱮᱭᱟ
ᱚᱠᱛᱚ ᱦᱚᱸ ᱠᱚᱢ ᱧᱚᱜ ᱜᱮᱭᱟ ᱪᱮ
ᱦᱮᱸ ᱻᱦᱮᱸ ᱱᱚᱜᱼᱚᱭ ᱱᱚᱼᱚᱭᱟᱭᱜᱟ ᱡᱟᱭᱜᱟ ᱵᱮᱱ ᱠᱩᱞᱤ ᱠᱮᱫᱤᱧᱟᱹ ᱦᱦᱟᱜ ᱯᱟᱹᱤᱞ ᱫᱚ ᱫᱟᱜ ᱡᱟᱹᱲᱤ ᱠᱚᱦᱚᱸᱟᱱᱮ ᱵᱷᱟᱜᱤ ᱫᱟᱜ ᱡᱟᱹᱲᱤ ᱛ ᱛᱟᱦᱮᱸᱱᱟ ᱦᱮᱸ ᱟᱫᱚ ᱠᱤᱪᱷᱩ ᱩᱱᱠᱩ ᱦᱟᱯᱲᱟᱢ ᱠᱚᱴᱷᱮᱱ ᱡᱩᱫᱤ ᱟᱸᱡᱚᱢ ᱠᱟᱛᱷᱟ ᱵᱚᱱ ᱞᱟᱹᱭ ᱠᱷᱟᱱ ᱱᱚᱚᱭ ᱠᱚ ᱞᱟᱹᱭ ᱵᱟᱲᱟᱭ ᱛᱫ ᱩᱱᱫᱤᱱ ᱡᱮᱞᱮᱠᱟ ᱱᱚᱜ ᱚᱭ ᱥᱟᱨᱡᱚᱢ ᱫᱟᱨᱮ ᱠᱚ ᱢᱟᱨᱟᱝ ᱻᱢᱟᱨᱟᱝ ᱟ ᱛᱟᱦᱮᱸᱞᱮ ᱠᱷᱟᱱ ᱟᱹᱰᱤ ᱢᱟᱱᱮ ᱡᱟᱦᱟᱸ ᱥᱟᱨᱡᱚᱢ ᱵᱤᱨ ᱠᱚ ᱛᱟᱦᱮᱱᱟ ᱚᱱᱟ ᱠᱚᱫᱚ ᱟᱹᱰᱤ ᱨᱮᱭᱟᱲ ᱜᱮᱱᱟᱜ ᱵᱩᱡᱷᱟᱹᱜᱼᱟ ᱦᱮᱸ ᱟᱫᱚ ᱠᱚ ᱞᱟᱹᱭ ᱱᱚᱣᱟ ᱫᱟᱨᱮ ᱠᱚ ᱛᱟᱦᱮᱸ ᱞᱮᱱᱠᱷᱟᱱ ᱡᱮᱴᱟᱜ ᱨᱤᱢᱤᱞ ᱠᱚ ᱜᱚᱦᱚᱲ ᱟᱹᱜᱩᱭᱟ ᱦᱮᱸ ᱫᱟᱜ ᱠᱚᱨᱮᱱᱟᱜ ᱚᱱᱠᱟ ᱢᱟᱱᱮ ᱥᱚᱢᱵᱷᱚᱵᱱᱟ ᱠᱚ ᱟᱹᱰᱤ ᱡᱟᱹᱥᱛᱤ ᱜᱮ ᱛᱟᱦᱮᱱᱟ ᱟᱫᱚ ᱧᱮᱞ ᱵᱤᱱ ᱦᱟᱸᱜ ᱱᱮᱛᱟᱨ ᱫᱚ ᱫᱟᱨᱮ ᱠᱚ ᱢᱟᱜ ᱪᱟᱵᱟ ᱠᱟᱫᱟ ᱚᱱᱠᱟ ᱨᱤᱢᱤᱞ ᱠᱚᱦᱚᱸ ᱵᱟᱝ ᱵᱮᱱᱟᱜᱼᱚ ᱦᱮᱸ ᱛᱚᱨᱢᱤᱞ ᱠᱚᱦᱚᱸ ᱟᱵᱚ ᱫᱟᱜ ᱠᱚ ᱚᱱᱠᱟ ᱴᱷᱤᱠ ᱴᱷᱟᱠ ᱵᱟᱭ ᱫᱟᱜ ᱮᱫᱟ ᱯᱟᱦᱤᱞ ᱫᱚ ᱞᱟᱹᱭ ᱠᱚ ᱛᱚᱢᱟ ᱫᱟᱜ ᱮ ᱛᱟᱦᱮᱸ ᱟᱨ ᱱᱚᱜ-ᱚᱭ ᱫᱟᱜ ᱠᱚᱦᱚᱸ ᱫᱚᱢᱮ ᱡᱚᱨᱚᱱᱚᱜ ᱛᱟᱦᱮᱱ ᱠᱩᱞᱤᱻ ᱠᱩᱞᱤ ᱛᱮ ᱟᱹᱵᱤᱱ ᱡᱩᱫᱤ ᱵᱤᱱ ᱤᱭᱟᱹᱟᱹᱨᱵᱱ ᱛᱟᱦᱮᱸ ᱠᱟᱱᱟ ᱡᱩᱫᱤ ᱩᱭᱦᱟᱹᱨ ᱜᱤᱨᱟᱹ ᱡᱩᱫᱤᱤᱱ ᱩᱭᱦ ᱠᱷᱟᱱ ᱵ ᱩᱭᱦᱟᱹᱨ ᱧᱟᱢ ᱜᱮᱭᱟ ᱡᱮᱞᱮᱠᱟ ᱠᱩᱲᱤ ᱪᱮᱠᱟ ᱫᱟᱜ ᱠᱚ ᱥᱮ ᱧᱚᱜ ᱛᱟᱦᱮᱸᱫ ᱱᱚᱝᱠᱟ ᱥᱤᱱ ᱫᱟᱜ ᱠᱚᱦᱚᱸ ᱵᱟᱝ ᱧᱮᱞᱚᱜ ᱠᱟᱱᱟ ᱦᱮᱸ ᱫᱟᱜ ᱮᱫᱟᱭ ᱦᱮ ᱤᱱᱟᱹᱜ ᱜᱮᱭ ᱫᱟᱜ ᱮᱟᱭ ᱱᱚᱜ ᱱᱚᱝᱠᱟ ᱱᱚᱜᱚᱭ ᱫᱟᱨᱮ ᱠᱚ ᱢᱟᱜ ᱠᱷᱟᱹᱛᱤᱨ ᱟᱨᱟᱸᱜ ᱱᱚᱣᱟ ᱠᱚᱜᱮᱞᱤᱧ ᱢᱚᱱᱮᱭᱟ ᱟᱹᱞᱤᱧᱟᱜ ᱛᱮᱫᱚ
ᱡᱚᱛᱷᱟᱛ ᱠᱟᱛᱷᱟ ᱵᱤᱱ ᱞᱟᱹᱭ ᱠᱮᱫᱟ
ᱦᱮᱸᱻᱦᱮᱸ ᱦᱮᱸ ᱟᱵᱤᱱ ᱪᱮᱫ ᱵᱤᱱ ᱢᱚᱱᱮ ᱜᱮᱭᱟ
ᱦᱳᱭ ᱜᱚᱝᱠᱮ ᱟᱹᱞᱤᱧ ᱦᱚᱸ ᱱᱚᱣᱟ ᱜᱮᱞᱤᱧ ᱢᱚᱱᱮᱭᱟ ᱡᱮ ᱻᱡᱮ ᱥᱮᱫᱟᱭ ᱫᱚ ᱟᱨ ᱪᱮᱫ ᱚᱠᱛᱚ ᱨᱮ ᱫᱟᱜ ᱡᱟᱲᱤᱭᱟᱜ ᱠᱟᱱᱟᱱᱟ ᱥᱟᱶᱛᱮ ᱾ ᱮᱻᱵᱟᱹᱫ ᱵᱟᱹᱭᱦᱟᱹᱲ ᱠᱚᱨᱮ ᱦᱚᱸᱠᱩ ᱟᱢᱫᱟ ᱜᱷᱟᱹᱲᱤᱡ ᱠᱚ ᱠᱟᱹᱢᱤᱭᱮᱫ ᱛᱟᱦᱮᱸᱫᱱᱟ ᱟᱨ ᱦᱩᱰᱩᱨ ᱵᱤᱡᱞᱤ ᱨᱮᱱᱟᱜ ᱦᱚᱸ ᱵᱚᱛ ᱛ ᱵᱟᱝ ᱛᱟᱦᱮᱸ ᱠᱟᱱᱟ ᱢᱮᱱᱠᱷᱟᱱ ᱱᱟᱦᱟᱜ ᱫᱚ ᱫ ᱡᱤᱱ ᱱᱟᱦᱟᱜ ᱫᱤᱱ ᱡᱟᱦᱟᱸᱟ ᱧᱮᱞᱚᱜ ᱠᱟᱱᱟ ᱚᱱᱟ ᱪᱮᱫ ᱫᱟᱨᱮ ᱠᱚ ᱟᱹᱰᱤ ᱡᱟᱹᱥᱛᱤ ᱠᱚ ᱢᱟᱜ ᱥᱟᱯᱷᱟᱭᱮᱫᱟ ᱥᱟᱶᱛᱮ ᱠᱲᱠᱷᱟᱱᱟ ᱠᱚ ᱠᱚ ᱛᱤᱭᱟᱨ ᱫ ᱟᱱᱰᱮ ᱠᱷᱚᱱ ᱦᱚᱸ ᱢᱤᱫᱴᱟᱝ ᱵᱟᱹᱲᱤᱡ ᱢᱤᱫᱴᱮᱱ ᱮᱭᱟ ᱫᱩᱦᱩ ᱩᱰᱩᱝᱚᱜ ᱠᱟᱱᱟ ᱡᱟᱦᱟᱸ ᱛᱮᱫᱚ ᱞᱟᱭᱚᱝ ᱪᱮᱛᱟᱱ ᱨᱮ ᱢᱤᱫᱴᱟᱝ ᱯᱨᱚᱵᱷᱟᱵᱽ ᱯᱟᱲᱟᱜ ᱠᱟᱱᱟ ᱪᱮᱫ ᱟᱨ ᱫᱟᱨᱮ ᱠᱚ ᱢᱟᱜ ᱛᱮ ᱦᱳ ᱢᱟᱜ ᱥᱟᱯᱟ ᱠᱟᱛᱮᱜ ᱢᱤᱫᱴᱮᱱ ᱟᱫᱟ ᱚᱱᱟ ᱠᱷᱟᱹᱛᱤᱨ ᱛᱮ ᱫᱟᱲᱮ ᱠᱚᱲᱮᱱᱟᱜ ᱦᱚᱸ ᱠᱟᱹᱴᱤᱜ ᱮᱭᱟ ᱡᱮ ᱢᱟᱱᱮ ᱡᱚᱢ ᱢᱟᱱᱮ ᱥᱚᱝᱠᱷᱟ ᱠᱟᱹᱴᱤᱡ ᱠᱚᱢᱚᱜ ᱠᱟᱱᱟ ᱾ ᱪᱮᱫ ᱢᱟᱱᱮ ᱡᱟᱦᱟᱸ ᱛᱤᱱᱟᱹᱜ ᱫᱟᱲᱮ ᱠᱚ ᱢᱟᱜ ᱮᱫᱟ ᱚᱱᱟ ᱠᱷᱚᱱ ᱟᱨ ᱪᱮᱫ ᱚᱱᱟ ᱠᱷᱟᱹᱛᱤᱨ ᱛᱮ ᱟᱨ ᱪᱮᱫ ᱨᱰᱤᱢᱤᱞ ᱠᱚ ᱴᱷᱤᱠ ᱴᱷᱟᱠ ᱵᱟᱝ ᱛᱮᱭᱟᱨᱚᱜ ᱠᱟᱱᱟ ᱟᱨ ᱪᱮᱫ ᱚᱱᱟ ᱠᱷᱟᱹᱛᱤᱨ ᱛᱮ
ᱩᱭᱦᱟᱹᱨ ᱦᱚᱸ ᱟᱹᱰᱤ ᱡᱚᱛᱷᱟᱛ ᱩᱭᱦᱟᱹᱨ ᱠᱟᱱ ᱛᱟᱵᱤᱱᱟ ᱱᱚᱣᱟ ᱡᱟᱦᱟᱸ ᱠᱚᱵᱤᱱ ᱞᱟᱹᱭ ᱠᱮᱫᱟ ᱛᱚᱵᱮ ᱥᱟᱹᱨᱤ ᱠᱟᱛᱷᱟ ᱵᱮᱤᱱ ᱞᱟᱹᱭ ᱠᱮᱫᱟ ᱦᱮᱸ ᱟᱹᱞᱤᱧᱟᱜ ᱢᱚᱱᱮ ᱦᱚᱸ ᱱᱤᱝᱠᱟᱹ ᱜᱮᱞᱤᱧ ᱢᱚᱱᱮᱭᱮᱫᱟ ᱟᱹᱵᱤᱱ ᱡᱟᱦᱟᱸ ᱠᱚᱵᱤᱱ ᱞᱟᱹᱭ ᱠᱮᱫᱟ ᱥᱮᱢ ᱴᱩ ᱥᱮᱢ
ᱦᱮᱸ ᱜᱚᱝᱠᱮ ᱛ ᱡᱚᱦᱟᱨ
ᱵᱟᱭ ᱛᱮᱭᱟᱨ ᱫᱟᱲᱮᱭᱟᱜ ᱠᱟᱱᱟ ᱟᱨ ᱫᱟᱜ ᱡᱟᱹᱲᱤ